ᱦᱮᱞᱳᱣ ᱦᱮᱸ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ ᱡᱚᱦᱟᱨ ᱜᱮ ᱜᱚᱢᱠᱮ ᱥᱟᱹᱜᱩᱱ ᱥᱮᱛᱟᱜ ᱜᱚᱢᱠᱮ
ᱦᱳᱭ ᱜᱚᱝᱠᱮ ᱥᱟ. ᱜᱩᱱ ᱥᱮᱛᱟᱜ
ᱟᱫᱚ ᱪᱮᱫᱮ ᱞᱮᱠᱟ ᱢᱮᱱᱟᱜ ᱟᱠᱟᱫ ᱵᱤᱱᱟ
ᱱᱟᱯᱟᱭ ᱜᱮ ᱢᱮᱱᱟᱜ ᱞᱤᱧᱟ
ᱟᱪᱪᱷᱟ ᱦᱮᱸ ᱜᱚᱝᱠᱮ ᱟᱹᱞᱤᱧ ᱦᱚᱸ ᱱᱟᱯᱟᱭ ᱜᱮ
ᱟᱪᱪᱷᱟ ᱛᱟᱦᱚᱞᱮ ᱡᱚᱢ ᱵᱟᱲᱟ ᱠᱚ ᱫᱚ ᱦᱚᱭᱱᱟ
ᱚᱻ ᱟᱹᱣᱨᱤᱭᱟ ᱜᱚᱢᱠᱮ ᱟᱹᱣᱨᱤ ᱞᱤᱧ ᱡᱚᱢᱟ
ᱟᱨ
ᱟᱹᱵᱤᱱ ᱵᱤᱱ ᱡᱚᱢ ᱵᱟᱲᱟ ᱜᱚᱫ ᱠᱮᱫᱟ
ᱟᱹᱞᱤᱮᱧ ᱢᱟ ᱟᱹᱣᱨᱤ
ᱟᱪᱪᱷᱟ
ᱦᱩᱸ ᱪᱮᱫ ᱪᱟ ᱱᱟᱥᱛᱟ ᱠᱮᱫ ᱟᱵᱤᱱ ᱥᱮ ᱪᱮᱫ
ᱦᱳᱭ ᱜᱚᱝᱠᱮ ᱥᱮᱛᱟᱜ ᱨᱮ ᱠᱟᱹᱴᱤᱡ ᱪᱟ ᱱᱟᱥᱛᱟ ᱦᱩᱭᱱᱟ
ᱦᱮᱸ ᱦᱮᱸ
ᱟᱫᱚ ᱜᱚᱝᱠᱮ ᱟᱯᱮ ᱚᱱᱛᱮ ᱫᱚ ᱪᱟᱥ ᱠᱟᱹᱢᱤ ᱠᱚᱫᱚ ᱛᱤᱱᱟᱹᱜ ᱡᱷᱟᱹᱞ ᱜᱚᱫ ᱮᱱᱟ
ᱦᱩᱸ ᱪᱟᱥ ᱠᱟᱹᱢᱤ ᱠᱚᱫᱚᱻ ᱩᱱᱟᱹᱜ ᱫᱚ ᱟᱹᱣᱨᱤᱭᱟᱜ -ᱟ ᱦᱟᱜ ᱠᱷᱟᱱ ᱟᱫᱚ ᱱᱮᱜᱚᱭ ᱛᱚ ᱫᱟᱜ ᱡᱟᱹᱲᱤ ᱮᱦᱚᱵ ᱠᱟᱱᱟ ᱱᱟᱜ ᱠᱷᱟᱱ ᱱᱮᱜᱼᱮ ᱞᱚᱥᱚᱫ ᱵᱟᱲᱟ ᱦᱩᱭᱩᱜ ᱠᱟᱱᱟ
ᱟᱪᱪᱷᱟ ᱟᱪᱪᱷᱟ
ᱟᱨᱚᱸ ᱦᱟᱜ ᱠᱷᱟᱱ ᱫᱟᱜ ᱵᱟᱝᱠᱷᱟᱱ ᱫᱚ ᱠᱷᱟᱱ ᱚᱠᱟ ᱠᱷᱟᱱ ᱵᱤᱱ ᱨᱚᱦᱚᱭ ᱜᱚᱫ ᱠᱟᱜᱼᱟ ᱫᱟᱜ ᱛᱚ ᱞᱟᱹᱠᱛᱤᱭᱟ ᱥᱮ
ᱦᱳᱭ ᱦᱳᱭ ᱦᱳᱭ ᱟᱫᱚ ᱜᱚᱝᱠᱮ, ᱟᱯᱮ ᱚᱱᱛᱮ ᱫᱚ ᱢᱤᱫ ᱞᱟᱹᱭᱫᱟᱹᱧ ᱟᱯᱮ ᱚᱱᱛᱮ ᱫᱚ ᱥᱮᱨᱢᱟᱨᱮ ᱛᱤᱱᱟᱹᱜ ᱫᱷᱟᱣ ᱪᱟᱥ ᱦᱩᱭᱩᱜᱼᱟ ᱢᱤᱫ ᱫᱷᱟᱣ ᱥᱮ ᱵᱟᱨ ᱫᱷᱟᱣ
ᱥᱮᱨᱢᱟᱨᱮ ᱵᱟᱨᱫᱷᱟᱣ ᱦᱩᱭᱩᱜ -ᱟ
ᱟᱪᱪᱷᱟ ᱥᱮᱨᱢᱟᱨ ᱨᱮ ᱵᱟᱫᱷᱟᱣ ᱵᱟ
ᱦᱳᱭ ᱫᱷᱚᱨᱚᱱ ᱫ ᱢᱤᱫ ᱫᱷᱟᱣ
ᱟᱪᱷᱟ ᱟᱫᱚ ᱟᱫᱚ ᱛᱟᱦᱚᱞᱮ ᱟᱯᱮ ᱚᱱᱛᱮ ᱫᱚ ᱢᱟᱱᱮ ᱫᱟᱜ ᱨᱮᱱᱟᱜ ᱠᱳᱱᱚ ᱮᱴᱠᱮᱴᱚᱬᱮ ᱫᱚ ᱵᱟᱹᱪᱩᱜ ᱟᱠᱟᱫᱟ ᱛᱟᱦᱚᱞᱮ ᱵᱟᱝ
ᱵᱟᱝ ᱵᱟᱝ ᱫᱟᱜ ᱫᱚ ᱥᱮᱨᱚᱠᱚᱢ ᱮᱴᱠᱮᱴᱚᱬᱮ ᱫᱚ ᱵᱟᱹᱱᱩᱜ ᱠᱷᱟᱱ ᱥᱩᱨ ᱨᱮ ᱱᱟᱹᱭ ᱜᱟᱰᱟ ᱢᱮᱱᱟᱜᱼᱟ ᱠᱮᱱᱮᱞ ᱢᱮᱱᱟᱜᱼᱟ
ᱟᱪᱪᱷᱟ ᱟᱪᱪᱷᱟ
ᱟᱫᱚ ᱦᱟᱜ ᱠᱷᱟᱱ ᱢᱟᱱᱮ ᱵᱟᱹᱭᱦᱟᱹᱲ ᱠᱚᱨᱮ ᱜᱮ ᱦᱟᱸᱜ ᱠᱷᱟᱱ ᱮᱸᱴᱠᱮᱴᱚᱬᱮ ᱫᱚ ᱠᱷᱟᱱ ᱵᱟᱹᱭᱦᱟᱹᱲ ᱠᱚᱨᱮ ᱱᱤᱛᱚᱜ ᱠᱷᱟᱱ ᱫᱟᱜ ᱵᱟᱝ ᱧᱟᱢ ᱞᱟᱹᱜᱤᱫᱚᱜᱼᱟ ᱠᱟᱱᱟ ᱥᱮ
ᱦᱳᱭ ᱦᱳᱭ ᱦᱳᱭ
ᱩ
ᱟᱫᱚ ᱜᱚᱝᱠᱮ ᱮᱻ ᱟᱯᱮ ᱚᱱᱛᱮ ᱫᱚ ᱪᱮᱫ ᱱᱚᱝᱠᱟ ᱱᱟᱦᱮᱞ ᱠᱚᱛᱮ ᱠᱚ ᱥᱤ ᱵᱟᱲᱟᱭ ᱜᱮᱭᱟ ᱥᱮ ᱱᱚᱝᱠᱟ ᱤᱭᱟᱹᱛᱮ᱾
ᱟᱫᱚ ᱦᱟᱸᱜ ᱠᱷᱟᱱ ᱥᱤ ᱫᱚ ᱵᱟᱱᱟᱨ ᱛᱮᱜᱮ ᱥᱤ ᱵᱟᱲᱟᱭ ᱦᱩᱭᱩᱜ ᱜᱮᱭᱟ ᱟᱫᱚ ᱱᱤᱡᱮ ᱠᱚᱨᱮᱱ ᱫᱚ ᱢᱮᱱᱟᱜ ᱠᱚ ᱚ ᱛᱚ ᱵᱟᱨᱦᱟᱨ ᱠᱤᱱ ᱵᱟᱨᱭᱟ ᱢᱮᱱᱟᱜ ᱠᱤᱱᱟᱹ ᱫᱚᱦᱚ ᱦᱩᱭ ᱠᱟᱱᱟ ᱛᱚ᱾ ᱟᱫᱚ ᱩᱱᱠᱤᱱ ᱠᱚᱛᱮ ᱜᱮ ᱩᱱᱠᱤᱱ ᱠᱚᱛᱮ ᱦᱟ ᱠᱷᱟᱱ ᱠᱟᱹᱢᱤ ᱪᱟᱞᱟᱣ ᱦᱩᱭᱩᱜ ᱠᱟᱱᱟ ᱱᱤᱛᱳᱜ ᱫᱚ
ᱳᱭ ᱟᱨᱦᱚᱸ ᱴᱟᱠᱴᱟᱨ ᱠᱚᱛᱮ ᱵᱤᱱ ᱤᱭᱟᱹᱤᱭᱟ ᱴᱟᱠᱴᱟᱨ ᱠᱚᱛᱮ ᱡᱩᱫᱤ ᱵᱤᱱ ᱥᱤᱭᱟ ᱦᱮᱸ ᱥᱮ ᱟᱨᱦᱚᱸ ᱩᱱᱤ ᱮᱠᱷᱟᱱ ᱮᱢ ᱦᱩᱭᱩᱜ ᱛᱟᱵᱤᱱᱟ᱾ ᱠᱤᱪᱷᱩ ᱦᱮᱸ ᱮᱢ ᱡᱟᱦᱟᱸ ᱛᱤᱱᱟᱹᱜ ᱵᱟᱝ ᱡᱟᱦᱟᱸ ᱛᱤᱱᱟᱹᱜ ᱠᱷᱟᱱ ᱮᱢ ᱦᱩᱭᱩᱜ ᱛᱟᱵᱤᱱᱟ ᱥᱮ ᱵᱟᱝᱠᱷᱟᱱ ᱟᱵᱤᱱᱟᱜ ᱠᱷᱟᱱ ᱟᱨᱦᱚ ᱦᱩᱭᱩᱜ ᱠᱟᱱ ᱛᱟᱵᱤᱱᱟ ᱥᱮ ᱵᱟᱝ ᱩᱱᱤ ᱫᱚ ᱚᱱᱟ ᱫᱚ ᱵᱟᱭ ᱧᱮᱞ ᱞᱟᱛᱚ
ᱵᱟᱝᱜᱮ ᱜᱚᱢᱠᱮ ᱩᱱᱤ ᱫᱚ ᱢᱟᱱᱮ᱾ ᱟᱵᱤᱱᱟᱜ ᱮ ᱥᱤ ᱦᱚᱴᱚ ᱠᱟᱫᱟ ᱢᱟᱱᱮ ᱩᱱᱤ ᱫᱚ ᱠᱟᱹᱣᱰᱤ ᱫᱚᱭ ᱦᱟᱛᱟᱣ ᱜᱮᱭᱟ ᱛᱚ ᱟᱡᱟᱜ ᱠᱩᱲᱟᱹᱭ ᱫᱚ
ᱟᱫᱚ ᱚᱱᱟᱜᱮ ᱫᱚᱦᱚ ᱦᱩᱭᱠ ᱤᱱᱟᱹᱛᱮ
ᱦᱚᱸ ᱚᱱᱟ ᱦᱚᱸ ᱢᱤᱫ ᱯᱚᱠᱷᱮ ᱜᱮ ᱢᱤᱫ ᱯᱚᱠᱷᱮ ᱦᱚᱸ ᱱᱟᱯᱟᱭ ᱜᱮᱭᱟ᱾
ᱚᱻ
ᱟᱫᱚ ᱜᱚᱢᱠᱮ ᱟ ᱚᱱᱛᱮ ᱫᱚ ᱢᱟᱱᱮ ᱥᱩᱫᱷᱩ ᱦᱩᱲᱩ ᱜᱮ ᱪᱟᱥᱚᱜ-ᱟ ᱥᱮ ᱱᱚᱝᱠᱟ ᱮᱴᱟᱜ ᱠᱚᱦᱚᱸ ᱱᱚᱝᱠᱟ ᱩᱛᱩ ᱠᱚᱦᱚᱸ
ᱩᱛᱩ ᱠᱚᱫᱚᱜ ᱠᱷᱟᱱ ᱪᱟᱥ ᱫᱚ ᱪᱟᱥᱚᱜ ᱟᱫᱚ ᱦᱟ ᱟᱞᱮ ᱫᱷᱟᱨᱮ ᱫᱚ ᱩᱱᱟᱹᱜ ᱫᱚ ᱵᱟᱝ᱾
ᱟᱪᱷᱟ
ᱥᱩᱫᱩ ᱢᱟᱱᱮ ᱚᱱᱛᱮ ᱫᱚ ᱦᱩᱲᱩ ᱜᱮ ᱡᱟᱹᱟᱥᱛᱤ ᱪᱟᱥ ᱵᱟᱝ
ᱦᱳᱭ ᱳᱭ ᱟᱫᱚ ᱵᱟᱹᱭᱦᱟᱹᱲ ᱛᱚ
ᱦᱳᱭ ᱦᱳᱭ
ᱵᱟᱹᱭᱦᱟᱹᱲ ᱠᱚᱨᱮ ᱛᱚᱠᱷᱚᱱ ᱚᱠᱟᱨᱮᱵᱤᱱ ᱪᱟᱥᱟᱜ ᱠᱟᱱ ᱥᱮᱨᱚᱠᱚᱢ ᱢᱟᱱᱮ ᱩᱛᱩ ᱪᱟᱥ ᱞᱟᱹᱜᱤᱫ ᱫᱚ ᱪᱮᱫ ᱥᱮᱨᱚᱠᱚᱢᱟᱜ ᱫᱚ ᱵᱟᱹᱱᱩᱜ-ᱟᱱ ᱠᱷᱟᱱ ᱡᱟᱭᱜᱟ ᱠᱚᱫᱚ᱾
ᱡᱟ ᱦᱩᱭᱩᱜ-ᱟ ᱥᱩᱫᱩ ᱦᱩᱲᱩ
ᱦᱳᱭ ᱦᱳᱭ ᱛᱟᱦᱚᱞᱮ ᱟᱯᱟᱱᱛᱚ ᱛᱤᱱ ᱥᱤᱜᱤᱧ ᱞᱟᱦᱟ ᱭᱮᱱᱟ᱾
ᱟᱞᱮ ᱱᱚᱛᱮ ᱫᱚ ᱜᱚᱝᱠᱮ ᱢᱟᱱᱮ ᱚᱱᱠᱟ ᱫᱟᱜ ᱨᱮᱱᱟᱜ ᱢᱟᱱᱮ ᱟᱹᱨᱤ ᱛᱤᱸᱜᱩᱱᱟ ᱵᱟᱹᱫᱽ ᱠᱚᱨᱮ ᱟᱹᱨᱤ ᱛᱤᱜᱩᱱᱟᱛᱚ ᱛᱚ ᱢᱟᱱᱮ ᱟᱹᱣᱨᱤ ᱨᱚᱦᱚᱭ ᱦᱩᱭᱩᱜ-ᱟ ᱱᱚᱝᱠᱟ ᱢᱟᱱᱮ ᱵᱷᱤᱛᱟᱹ ᱠᱚ ᱢᱟᱜ ᱪᱟᱞᱟᱜ ᱠᱟᱱᱟ ᱛᱟᱨᱯᱚᱨᱮ ᱢᱤᱫ ᱫᱷᱟᱣ ᱟᱛᱮᱫ ᱵᱟᱹᱫ ᱠᱚᱫᱚ ᱯᱟᱲᱟᱜ ᱦᱩᱭ ᱟᱠᱟᱱᱟ᱾
ᱟᱨ ᱪᱟᱥ ᱞᱮᱠᱟ ᱫᱚ ᱟᱹᱣᱨᱤ ᱞᱚᱥᱚᱫ ᱦᱩᱭᱩᱜᱭ-ᱟ ᱱᱟᱜ᱾ ᱟᱨ ᱛᱚᱲᱟ ᱠᱚᱫᱚ ᱜᱤᱰᱤ ᱦᱩᱭ ᱟᱠᱟᱱᱟ ᱚᱱᱟ ᱠᱚ ᱠᱚᱫᱚ ᱦᱩᱭ ᱡᱟᱣᱨᱟᱜ ᱠᱟᱱ ᱜᱮᱭᱟ᱾ ᱟᱫᱚ ᱱᱚᱜᱚᱭ ᱫᱟᱜ ᱜᱮᱛᱚ ᱟᱣᱨᱤ ᱛᱩᱜᱩᱸᱱᱟ ᱚᱱᱟ ᱠᱷᱟᱹᱛᱤᱨ ᱜᱮᱛᱚ ᱮᱴᱠᱮᱴᱚᱬᱮ ᱢᱟ ᱦᱩᱭᱩ ᱟᱠᱟᱱᱟ
ᱟᱪᱷᱟ ᱟᱪᱷᱟ ᱟᱪᱷᱟ᱾ ᱫᱟᱜ ᱫᱚ ᱞᱟᱹᱠᱛᱤᱭᱟ ᱥᱮ ᱵᱟᱝᱠᱷᱟᱱ ᱫᱚ᱾ ᱵᱟᱹᱭᱦᱟᱹᱲ ᱠᱚᱣᱟᱜ ᱫᱚ ᱟᱨᱚ ᱫᱚᱢᱮ ᱡᱷᱟᱢᱮᱞᱟ ᱜᱮᱭᱟ ᱦᱟᱸᱜ ᱠᱷᱟᱱ
ᱦᱳᱭ
ᱟᱫᱚ ᱜᱚᱝᱠᱮ ᱮᱻ ᱟᱯᱮ ᱱᱚᱜᱚᱭ ᱛᱚᱦᱱᱟᱜ ᱮ ᱫᱟᱸᱥᱟᱭ ᱵᱚᱸᱜᱟ ᱥᱮᱴᱮᱨᱚᱜ ᱠᱟᱱᱟ ᱟᱵᱮ ᱚᱱᱛᱮ ᱫᱚ ᱪᱮᱫᱮᱠᱟ ᱫᱟᱸᱥᱟᱭ ᱵᱚᱸᱜᱟ ᱠᱚᱫᱚ ᱪᱮᱫᱠᱟ ᱠᱚ ᱯᱟᱞᱚᱱ
ᱢᱟᱱᱟᱣ ᱜᱮ ᱠᱚᱜ ᱠᱷᱟᱱ ᱢᱳᱚᱴᱟᱢᱩᱴᱤ ᱟᱹᱞᱤᱧ ᱫᱚᱜ ᱠᱷᱟᱱ ᱵᱟᱝᱞᱤᱧ ᱛᱟᱦᱮᱱ ᱜᱮᱭᱟ ᱛᱚ ᱟ ᱟᱹᱛᱩ ᱫᱤᱥᱚᱢ ᱨᱮᱫᱚ᱾
ᱟᱪᱷᱟ
ᱟᱹᱞᱤᱧ ᱫᱚᱠᱷᱟᱱ ᱚᱞᱚᱜ ᱠᱟᱱᱟᱞᱤᱧ ᱵᱟᱭᱨᱮ ᱨᱮᱜᱮ ᱠᱟᱱ ᱛᱟᱦᱮᱱᱟᱞᱤᱧ
ᱟᱪᱪᱷᱟ ᱟᱪᱪᱷᱟ
ᱟᱹᱞᱤᱧ ᱧᱮᱞ ᱞᱮᱫᱼᱟ ᱞᱤᱧ ᱦᱮᱸ ᱚᱱᱠᱟ ᱯᱮ ᱥᱮᱨᱢᱟ ᱜᱟᱱ ᱞᱟᱦᱟᱨᱮ
ᱯᱮ ᱥᱮᱨᱢᱟ ᱜᱟᱱ ᱞᱟᱦᱟ ᱨᱮᱵᱮᱱ ᱧᱮᱞ ᱞᱮᱫᱟ ᱦᱮ ᱵᱟᱝ
ᱦᱳᱭ ᱟᱫᱚ ᱛᱚᱠᱷᱚᱱ ᱫᱚ ᱟᱫᱚ ᱫᱟᱫᱩ ᱛᱟᱦᱮᱸ ᱠᱟᱱᱟᱭ ᱛᱚ ᱫᱟᱫᱩ ᱛᱟᱦᱮᱸ ᱠᱟᱱᱟᱭ ᱟᱹᱞᱤᱧ ᱞᱤᱧ ᱛᱟᱦᱮᱸ ᱠᱟᱱᱟ ᱛᱟᱨᱯᱚᱨ ᱢᱤᱫᱴᱟᱝ ᱫᱟᱛᱟ ᱛᱟᱦᱮᱸ ᱠᱟᱱᱟ ᱢᱟᱨᱟᱝᱤᱡ ᱟᱹᱞᱤᱧ ᱠᱷᱚᱱᱟᱜ ᱟᱞᱮ ᱜᱮ ᱠᱷᱟᱱ ᱦᱳᱭ ᱟᱫᱚ ᱪᱟᱞᱟᱣ ᱵᱟᱲᱟ ᱦᱩᱭᱩᱜ ᱛᱟᱦᱮᱫ ᱫᱟᱫᱩ ᱛᱟᱠᱚ ᱥᱮᱱ ᱟᱫᱚ ᱱᱤᱛᱚᱜ ᱫᱚ ᱫᱟᱫᱩ ᱦᱚᱸ ᱵᱟᱹᱱᱩᱭᱟ ᱛᱚ ᱚᱲᱟᱜ ᱥᱮᱫ ᱴᱟᱱ ᱵᱟᱹᱱᱩᱜᱼᱟ ᱱᱤᱛᱚᱜ ᱫᱚ
ᱟᱪᱪᱷᱟ ᱟᱪᱪᱷᱟ
ᱦᱩᱸ
ᱟᱹᱞᱤᱧ ᱦᱚᱸ ᱜᱚᱝᱠᱮ ᱚᱱᱠᱟ ᱜᱮ ᱢᱟᱱᱮ ᱱᱤᱛᱚᱜ ᱫᱚ ᱟᱨ ᱤᱭᱟᱹᱱᱟ ᱟᱹᱞᱤᱧ ᱦᱚᱸ ᱯᱮ ᱥᱮᱨᱢᱟ ᱜᱟᱱ ᱦᱩᱭᱱᱟ ᱟ. ᱣᱨᱤ ᱢᱟᱱᱮ ᱚᱲᱟᱜ ᱥᱮᱱ ᱫᱚ ᱟᱹᱣᱨᱤ ᱞᱤᱧ ᱪᱟᱞᱟᱜᱼᱟ ᱪᱟᱞᱟᱣ ᱫᱚ ᱪᱟᱞᱟᱜ ᱦᱩᱭᱩᱜ ᱜᱮᱭᱟ ᱵ ᱱᱚᱝᱠᱟ ᱢᱟᱱᱮ ᱢᱟᱡᱷᱮ ᱥᱟᱡᱷᱮ ᱮᱴᱠᱮᱴᱚᱬᱮ ᱡᱟᱦᱱᱟᱜ ᱮᱴᱠᱮ ᱮᱴᱠᱮ-ᱴᱚᱲᱮ ᱨᱮ ᱪᱟᱞᱟᱣ ᱦᱩᱭᱩᱜ ᱠᱟᱱᱟ᱾
ᱟᱫᱚ ᱡᱟᱦᱟᱱᱟᱜ ᱮᱴᱠᱮ-ᱴᱚᱲᱮ ᱡᱩᱫᱤ ᱦᱩᱭᱩᱜ ᱛᱟᱞᱟ ᱛᱮᱜᱮ ᱦᱩᱭᱩᱜ ᱛᱟᱵᱚᱱᱟ ᱛᱚ
ᱦᱳᱭ ᱚᱱᱟ ᱫᱚ ᱪᱟᱞᱟᱣ ᱛᱮᱜᱮ ᱦᱩᱭᱩᱜ ᱛᱟᱵᱚᱱᱟ ᱛᱚ
ᱦᱩᱸ ᱵᱟᱝᱠᱷᱟᱱ ᱫᱚ ᱮᱢᱱᱤ ᱫᱚᱠᱟᱱ ᱪᱟᱞᱟᱣ ᱵᱟᱝ ᱥᱟᱱᱟᱦᱟ
ᱦᱳᱭᱻᱻ
ᱟᱨᱚ ᱱᱚᱣᱟ ᱡᱟᱹᱯᱩᱫ ᱨᱮ ᱪᱟᱞᱟᱣ ᱠᱟᱛᱮ ᱟᱨᱚ ᱡᱷᱟᱢᱮᱞᱟᱜ ᱟᱵᱤᱱ
ᱦᱚᱸ ᱦᱚᱸ
ᱡᱟᱦᱟᱸ ᱥᱮᱫ ᱜᱮ ᱵᱤᱱ ᱛᱳᱫᱳᱜ ᱞᱚᱥᱚᱫ
ᱫᱩᱲᱩᱵ ᱨᱚᱥᱚᱫ ᱦᱚᱭ
ᱦᱩᱸ
ᱟᱫᱚ ᱜᱚᱝᱠᱮ ᱟᱯᱮ ᱥᱮᱱ ᱫᱚ ᱟᱫᱚ ᱱᱚᱝᱠᱟ ᱟᱻᱨ ᱵᱤᱨ ᱠᱚᱫᱚ ᱵᱟᱪᱩᱜ ᱮᱫᱟ ᱛᱟᱦᱞᱮ
ᱵᱟᱝ ᱟᱹᱞᱤᱧ ᱫᱚ ᱠᱷᱟᱱ ᱵᱤᱨ ᱫᱤᱥᱚᱢ ᱨᱮᱱ ᱜᱮ ᱦᱚᱲ ᱠᱟᱱᱟ ᱞᱤᱧ ᱦᱟᱸᱜ ᱠᱷᱟᱱ ᱟᱫᱚ ᱦᱟᱜ ᱠᱷᱟᱱ ᱮᱠᱪᱩᱭᱮᱞᱤ ᱱᱤᱛᱚᱜ ᱫᱚ ᱢᱮᱱᱟᱜ ᱞᱤᱧᱟ ᱵᱤᱞᱟᱹᱛ ᱫᱤᱥᱚᱢ ᱥᱮᱫ ᱨᱮ ᱦᱚᱭ ᱫᱚᱠᱷᱟᱱ ᱟᱛᱳ ᱫᱤᱥᱚᱢ ᱫᱚᱠᱷᱟᱱ ᱵᱤᱨ ᱫᱤᱥᱚᱢ ᱨᱮᱜᱮ ᱟᱫᱚ ᱥᱩᱨ ᱧᱚᱜ ᱜᱮᱭᱟ ᱛᱚ ᱵᱤᱨ ᱫᱚ
ᱡᱟᱱᱟᱢ ᱚᱲᱟᱜ ᱫᱚ ᱢᱟᱱᱮ ᱟᱫᱚ ᱵᱤᱨ ᱫᱤᱥᱚᱢ ᱜᱮ ᱵᱟᱝ ᱛᱟᱦᱚᱞᱮ
ᱦᱚᱭ ᱦᱚᱭ ᱦᱮᱸ
ᱟᱫᱚ ᱯᱩᱴᱠᱟᱹ ᱠᱚ ᱯᱩᱴᱠᱟᱹ ᱠᱚ ᱩᱫ ᱠᱚᱫᱚ ᱵᱤᱱ ᱡᱚᱢ ᱵᱟᱲᱟ ᱟᱠᱟᱫ ᱜᱮᱭᱟ ᱛᱟᱦᱚᱞᱮ
ᱦᱮᱸ ᱡᱚᱢ ᱵᱟᱲᱟ ᱠᱟᱜ ᱜᱮ ᱵᱳᱜᱮ ᱠᱟᱛᱮ
ᱟᱫᱚ ᱟᱯᱮ ᱚᱱᱛᱮ ᱫᱚ ᱪᱮᱫᱞᱮᱠᱟ ᱛᱤᱱᱟᱹᱜ ᱠᱚ ᱧᱟᱢᱚᱜᱼᱟ
ᱟᱫᱚ ᱟᱸᱡᱚᱢ ᱵᱤᱱ ᱢᱟᱱᱮ ᱩᱱᱠᱩ ᱧᱟᱢ ᱠᱚᱛᱮ ᱜᱮᱞᱮ ᱟᱹᱵᱤᱱ ᱫᱚ ᱠᱷᱟᱱ ᱵᱷ ᱛᱮ ᱪᱟᱞᱟᱣ ᱦᱩᱭᱩᱜ ᱛᱟᱵᱤᱱᱟ ᱵᱤᱨᱛᱮ ᱵᱩᱡᱽ ᱫᱟᱵᱤᱱ
ᱦᱚᱭ ᱦᱚᱭ ᱦᱚᱭ
ᱵᱟᱝᱠᱷᱟᱱ ᱫᱚ ᱟᱹᱵᱤᱱ ᱡᱩᱫᱤ ᱵᱤᱱ ᱞᱟᱹᱭᱟ ᱥᱮᱛᱟᱜ ᱥᱮᱛᱟᱜ ᱧᱚᱜ ᱠᱟᱛᱮ ᱞᱤᱧ ᱪᱟᱞᱟᱜᱼᱟ ᱛᱚᱠᱷᱚᱱ ᱫᱚ ᱟᱫᱚ ᱵᱟᱹᱵᱤᱱ ᱧᱟᱢ ᱠᱚᱣᱟ ᱛᱚᱠᱷᱚᱱ ᱫᱚ ᱧᱟᱢᱚᱜ ᱟᱠᱚ ᱠᱷᱟᱱ ᱦᱩᱸ ᱠᱷᱩᱵ ᱠᱚᱢ ᱠᱚ ᱧᱟᱢᱚᱜᱼᱟ
ᱟᱫᱚ ᱩᱱ ᱥᱚᱢᱚᱭ ᱫᱚ ᱟᱫᱚ ᱩᱱᱟᱹᱜ ᱢᱟᱹᱱᱢᱤ ᱢᱮᱱᱟᱜ ᱟᱠᱟᱫ ᱠᱚᱣᱟ ᱛᱚ ᱟᱫᱚ ᱡᱚᱛᱚ ᱦᱚᱲ ᱵᱤᱨ ᱠᱚ ᱪᱟᱞᱟᱜᱼᱟ ᱛᱚ ᱡᱚᱛᱚ ᱦᱚᱲ ᱜᱮ ᱡᱚᱢ ᱥᱟᱱᱟ ᱠᱚᱣᱟ ᱡᱮ ᱵᱟᱝᱟ ᱠᱟᱹᱴᱤᱡ ᱮ ᱵᱤᱨ ᱥᱮᱱ ᱠᱷᱚᱱ ᱩᱫ ᱠᱚ ᱯᱩᱴᱠᱟᱹ ᱠᱚ ᱠᱟᱹᱴᱤᱡ ᱤᱧ ᱦᱟᱞᱟᱝ ᱟᱹᱜᱩ ᱠᱚᱣᱟ ᱡᱚᱢ ᱵᱟᱲᱟ ᱦᱩᱭᱩᱜᱼᱟ ᱛᱚ ᱟᱫᱚ ᱡᱚᱛᱚ ᱦᱚᱲ ᱠᱚ ᱪᱟᱞᱟᱣᱮᱱ ᱠᱷᱟᱱ ᱫᱚ ᱟᱫᱚ ᱡᱚᱛᱚ ᱦᱚᱲ ᱦᱟᱹᱴᱤᱧ ᱦᱟᱹᱴᱤᱧ ᱛᱮᱠᱚ ᱠᱚᱢᱚᱜᱼᱟ᱾
ᱦᱚᱭ ᱦᱚᱭ ᱮᱨᱯᱚᱨ ᱟᱨ ᱩᱱᱠᱩ ᱮᱨᱯᱚᱨ ᱩᱱᱠᱩ ᱫᱚ ᱟᱨ ᱟᱜ ᱠᱟᱱ ᱢᱤᱫ ᱥᱚᱢᱚᱭ ᱛᱚᱠᱚ ᱧᱟᱢᱚᱜᱼᱟ
ᱦᱚᱭ ᱜᱚᱢᱠᱮ
ᱢᱤᱫ ᱥᱚᱢᱚᱭ ᱠᱚ ᱧᱟᱢᱚᱜ ᱛᱮ ᱟᱫᱚ ᱡᱚᱢ ᱫᱚᱨᱠᱟᱨ ᱥᱟᱱᱟ ᱜᱮᱭᱟ᱾
ᱦᱚᱭ ᱦᱚᱭ ᱦᱚᱭ ᱟᱫᱚ ᱥᱮᱛᱟᱜ ᱧᱚᱜ ᱨᱮ ᱪᱟᱞᱟᱣ ᱞᱮᱱ ᱠᱷᱟᱱ ᱫᱚ ᱟᱫᱚ ᱰᱷᱮᱨ ᱧᱚᱜ ᱠᱚ ᱧᱟᱢᱚᱜᱼᱟ᱾
ᱦᱚᱭ ᱚᱱᱠᱟ
ᱢᱟᱱᱮ ᱡᱚᱛᱚ ᱦᱚᱲ ᱦᱚᱭ ᱦᱚᱭ
ᱵᱮᱲᱟ ᱨᱟᱠᱟᱵ ᱞᱟᱦᱟ ᱛᱚᱠᱷᱚᱱ ᱠᱷᱟᱱ ᱫᱚ ᱦᱮᱸ ᱧᱟᱢ ᱧᱚᱜ ᱠᱚᱜᱮᱭᱟᱵᱚᱱ ᱛᱟᱦᱚᱞᱮ ᱟᱹᱵᱤᱱ ᱫᱚ ᱵᱤᱨ ᱫᱤᱥᱚᱢ ᱥᱮ ᱵᱤᱞᱟᱹᱛ ᱫᱤᱥᱚᱢ
ᱦᱮᱸ ᱟᱹᱞᱤᱧ ᱫᱚ ᱜᱚᱢᱠᱮ ᱵᱤᱨ
ᱛᱟᱦᱞᱮ ᱟᱯᱮ ᱥᱮᱫ ᱛᱚ ᱛᱟᱦᱞᱮ ᱧᱟᱢᱚᱜ ᱜᱮᱭᱟ ᱠᱚ
ᱦᱮᱸ ᱜᱚᱝᱠᱮ ᱟᱞᱮ ᱥᱮᱱ ᱦᱚᱸᱠᱚ ᱧᱟᱢᱚᱜ ᱜᱮᱭᱟ ᱱᱮᱛᱟᱨ ᱦᱚᱸ ᱟᱨ ᱟᱞᱚᱢ ᱵᱷᱟᱵᱽᱱᱟᱜᱼᱟ ᱟᱫᱚ ᱟᱞᱮᱱ ᱛᱚ ᱢᱟᱱᱮ ᱢᱟᱱᱮ ᱡᱟᱹᱥᱛᱤ ᱧᱚᱜ ᱠᱚ ᱧᱟᱢᱚᱜᱼᱟ ᱯᱩᱨᱟᱹ ᱛᱤᱱᱟᱹᱜ ᱛᱤᱱᱟᱹᱜ ᱵᱷᱩᱨ ᱱᱚᱜᱼᱚᱭ ᱫᱟᱜ ᱤᱫᱤᱭᱟᱭ ᱱᱟᱦᱟᱜ ᱩᱱᱟᱹᱜ ᱵᱷᱩᱨ ᱨᱮᱱᱟᱜ ᱠᱚ ᱧᱟᱢᱚᱜᱼᱟ ᱱᱟᱦᱟᱜ
ᱦᱩᱸ
ᱱᱚᱝᱠᱟ ᱢᱤᱫ ᱢᱟᱥ ᱫᱷᱚᱨᱮ ᱠᱚ ᱧᱟᱢᱚᱜᱼᱟ ᱱᱚᱝᱠᱟ
ᱟᱪᱷᱟ ᱛᱟᱦᱞᱮ ᱫᱟᱜ ᱵᱚᱱᱫᱚ ᱞᱮᱠᱷᱟᱱ ᱛᱟᱦᱞᱮ ᱵᱟᱝᱠᱚ ᱧᱟᱢᱚᱜᱼᱟ
ᱵᱟᱝᱜᱮ ᱜᱚᱝᱠᱮ
ᱟᱨ ᱛᱤᱱ ᱫᱤᱱ ᱫᱟᱜ ᱤᱫᱤᱭᱤᱭ ᱩᱱᱫᱤᱱ ᱫᱚᱠᱷᱟᱱ ᱧᱟᱢ ᱤᱫᱤ ᱜᱮᱭᱟ ᱠᱚ ᱵᱟᱝ
ᱦᱳᱭ ᱦᱳᱭ ᱦᱳᱭ
ᱛᱟᱦᱞᱮ ᱡᱚᱢ ᱵᱟᱲᱟ ᱠᱟᱜ ᱠᱚᱜᱮᱭᱟᱵᱤᱱ ᱛᱚ
ᱦᱮᱸ ᱜᱚᱝᱠᱮ ᱡᱚᱢ ᱵᱟᱲᱟ ᱠᱟᱜ ᱠᱚᱣᱟ ᱞᱤᱧ ᱟᱹᱰᱤ ᱡᱩᱨ ᱜᱮ
ᱟᱪᱷᱟ
ᱜᱤᱫᱽᱨᱟᱹ ᱠᱚᱨᱮ ᱪᱟᱞᱟᱣ ᱦᱚᱸ ᱪᱟᱞᱟᱣ ᱵᱟᱲᱟ ᱦᱩᱭ ᱟᱠᱟᱱ ᱜᱮᱭᱟ ᱦᱟᱞᱟᱝ ᱠᱚᱦᱚᱸ
ᱟᱫᱚ ᱜᱤᱫᱽᱨᱟᱹ ᱪᱟᱞᱟᱜ ᱛᱚᱠᱷᱚᱱ ᱫᱚ ᱟᱵᱚ ᱟᱜ ᱟᱹᱛᱩ ᱫᱤᱥᱚᱢ ᱫᱚ ᱵᱤᱨ ᱫᱤᱥᱚᱢ ᱨᱤᱱ ᱦᱚᱸ ᱢᱟᱹᱱᱢᱤ ᱠᱟᱱᱟ ᱵᱚᱱ
ᱦᱚᱭ ᱦᱚᱭ
ᱟᱡ ᱜᱤᱫᱽᱨᱟᱹ ᱫᱚ ᱠᱷᱟᱱ ᱚᱱᱟ ᱫᱚ ᱥᱟᱵᱷᱟᱦᱩᱭᱩᱜ ᱠᱟᱨ ᱪᱟᱞᱟᱜ ᱜᱮᱭᱟ ᱚᱱᱟ ᱠᱩ ᱫᱚ
ᱦᱳᱭ ᱨᱟᱹᱥᱠᱟᱹ ᱡᱚᱝ ᱛᱚ
ᱦᱚᱸ ᱛᱚᱠᱷᱚᱱ ᱫᱚ ᱦᱮᱸ ᱡᱚᱢ ᱡᱚᱢ ᱵᱟᱵᱤᱱ ᱵᱟᱲᱟᱭᱮᱫ ᱛᱟᱦᱮᱸ ᱱᱚᱣᱟ ᱫᱚ ᱱᱚᱣᱟ ᱡᱤᱱᱤᱥ ᱠᱚ ᱞᱟᱹᱭᱟ ᱛᱚᱠᱷᱚᱱ ᱟᱹᱵᱤᱱ ᱨᱟᱹᱥᱠᱟᱹ ᱡᱚᱝ ᱞᱮ ᱞᱮᱠᱟᱵᱤᱱ ᱪᱟᱞᱟᱜᱼᱟ ᱦᱮᱸ ᱥᱮ
ᱦᱳᱭ ᱦᱳᱭ ᱦᱳᱭ ᱟᱫᱚ ᱜᱚᱢᱠᱮ ᱟᱸ ᱡᱟᱦᱟᱸ ᱵᱤᱱ ᱞᱟᱹᱭ ᱠᱮᱫᱟ ᱯᱟᱹᱴᱷᱩᱣᱟᱹ ᱟᱫᱚ ᱯᱟᱹᱴᱷᱣᱟᱹ ᱫᱚ ᱪᱮᱫ ᱪᱤᱠᱤ ᱛᱮᱵᱮᱱ ᱯᱟᱹᱴᱷᱩᱣᱟᱹ ᱠᱟᱱᱟ
ᱟᱹᱞᱤᱧ ᱫᱚ ᱦᱟᱸᱜ ᱠᱷᱟᱱ ᱪᱤᱠᱤ ᱛᱮᱜᱮ ᱦᱟᱜ ᱠᱷᱟᱱ ᱢᱮᱱᱟᱜ ᱞᱤᱧᱟᱹ
ᱪᱤᱠᱤ ᱛᱮᱜᱮ
ᱦᱳᱭ ᱦᱳᱭ ᱪᱤᱠᱤ ᱛᱮᱜᱮ
ᱟᱪᱷᱟ ᱟᱹᱰᱤ ᱱᱟᱯᱟᱭ ᱟᱹᱰᱤ ᱱᱟᱯᱟᱭ ᱟᱫᱚ ᱟᱹᱵᱤᱱ ᱫᱚ ᱟᱸ ᱯᱩᱭᱞᱩ ᱠᱷᱚᱱᱜᱮ ᱪᱤᱠᱤ ᱛᱮᱜᱮ ᱥᱮ ᱜᱮ ᱟᱫᱚ ᱱᱮᱛᱟᱨ
ᱦᱩᱸ ᱩᱸ ᱵᱟᱝᱟ ᱯᱳᱭᱞᱩ ᱠᱷᱚᱱ ᱫᱚ ᱪᱮᱫᱠᱟᱞᱤᱧ ᱞᱟᱹᱭᱟ ᱚᱱᱮ ᱵᱤᱥᱤ ᱥᱮᱬᱟ ᱠᱟᱛᱮᱫ ᱦᱚᱸ ᱵᱟᱝ ᱚᱱᱠᱟ ᱯᱷᱟᱭᱤᱵ ᱠᱷᱚᱱ ᱱᱚᱭ ᱥᱤᱠᱥ ᱠᱷᱚᱱᱞᱤᱧ ᱦᱟᱛᱟᱣ ᱟᱠᱟᱜᱼᱟ
ᱟᱪᱷᱟ ᱟᱫᱚ ᱟᱵᱤᱱᱟᱜ ᱡᱟᱦᱟᱸ ᱤᱭᱟᱹ ᱠᱚ ᱢᱮᱱᱟᱜ ᱟᱠᱟᱫ ᱛᱟᱵᱤᱱᱟ ᱡᱷᱚᱛᱚ ᱜᱮ ᱪᱤᱠᱤ ᱛᱮᱜᱮ
ᱦᱮᱸ ᱟᱹᱞᱤᱧ ᱫᱚ ᱡᱷᱚᱛᱚ ᱜᱮ ᱦᱟᱜ ᱠᱷᱟᱱ ᱪᱤᱠᱤ ᱛᱮ ᱜᱮ
ᱟᱹᱰᱤ ᱱᱟᱯᱟᱭ ᱟᱹᱰᱤ ᱱᱟᱯᱟᱭ
ᱟᱫᱚ ᱦᱟᱸ ᱠᱷᱟᱱ ᱪᱮᱫ ᱟᱹᱞᱤᱧ ᱫᱚ ᱦᱟᱜ ᱠᱷᱟᱱ ᱥᱟᱭᱤᱱᱥ ᱞᱤᱧ ᱦᱟᱛᱟᱣ ᱠᱟᱜᱼᱟ ᱛᱚ ᱟᱫᱚ ᱠᱷᱟᱱ ᱴᱤᱪᱟᱨ ᱵᱟᱹᱱᱩᱜ ᱠᱚᱣᱟ ᱠᱷᱟᱱ ᱪᱤᱠᱤᱛᱮ ᱨᱮᱱ ᱚᱱᱟ ᱨᱮᱱ ᱟᱫᱚ ᱠᱷᱟᱱ ᱵᱟᱝᱞᱟ ᱵᱳᱭ ᱠᱚᱨᱮᱱᱟᱜ ᱱᱤᱛᱚᱜ ᱜᱚᱲᱚ ᱠᱚ ᱦᱟᱛᱟᱣ ᱦᱩᱭᱩᱜ ᱠᱟᱱᱟ
ᱟᱪᱷᱟ ᱟᱪᱷᱟ ᱟᱪᱷᱟ
ᱵᱟᱝᱠᱷᱟᱱ ᱱᱚᱝᱠᱟᱱ ᱵᱟᱝ ᱜᱟᱱᱚᱜᱼᱟ ᱥᱮ
ᱦᱳᱭ ᱦᱳᱭ ᱵᱟᱝ ᱜᱟᱱᱚᱜ ᱟ
ᱵᱟᱝᱞᱟ ᱵᱳᱭ ᱠᱚᱨᱮᱱᱟᱜ ᱜᱚᱲᱚᱞᱮ ᱦᱟᱛᱟᱣᱮᱫᱟ
ᱟᱫᱚ ᱜᱚᱝᱠᱮ ᱟᱹᱵᱤᱱ ᱫᱚ ᱟᱫᱚ ᱚᱠᱟ ᱤᱭᱟᱹ ᱦᱩᱭᱮᱱ ᱛᱟᱵᱤᱱᱟ ᱱᱤᱛᱚᱜ ᱫᱚ
ᱟᱹᱞᱤᱧ ᱫᱚ ᱦᱟᱜ ᱠᱷᱟᱱ ᱱᱤᱭᱟᱹ ᱫᱷᱟᱣ ᱜᱮ ᱤᱥᱠᱩᱞ ᱞᱤᱧ ᱢᱩᱪᱟᱹᱫᱟ ᱦᱟᱜᱠᱟᱱ
ᱟᱪᱷᱟ ᱦᱟᱭ ᱤᱥᱠᱩᱞ ᱱᱤᱭᱟᱹ ᱫᱷᱟᱣ ᱜᱮᱵᱤᱱ ᱢᱩᱪᱟᱹᱟᱜ ᱠᱟᱱᱟ
ᱦᱳᱭ ᱦᱳᱭ ᱱᱤᱭᱟ. ᱫᱷᱟᱣ ᱜᱮ ᱢᱩᱪᱟ. ᱫᱚᱜ-ᱟ
ᱟᱪᱷᱟ
ᱟᱹᱵᱤᱱ ᱫᱚ
ᱟᱹᱞᱤᱧ ᱫᱚ ᱜᱚᱝᱠᱮ ᱦᱟᱭ ᱤᱥᱠᱩᱞ ᱫᱚᱞᱤᱧ ᱢᱩᱪᱟᱹᱫ ᱟᱠᱟᱫᱟ ᱱᱤᱛᱚᱜ ᱫᱚ ᱢᱟᱱᱮ ᱠᱚᱞᱮᱡᱽ ᱨᱮ ᱢᱮᱱᱟᱜ ᱟᱠᱟᱫ ᱞᱤᱧᱟ ᱦᱟᱜ
ᱟᱪᱷᱟ
ᱟᱫᱚ ᱟᱹᱞᱤᱧ ᱫᱚ ᱢᱟᱱᱮ ᱚᱱᱠᱟ ᱫᱚ ᱟᱵᱤᱱ ᱡᱟᱦᱟᱸ ᱞᱮᱠᱟ ᱵᱤᱱ ᱞᱟᱹᱭ ᱮᱫᱟ ᱯᱩᱭᱞᱳ ᱠᱷᱚᱱᱜ ᱪᱤᱠᱤ ᱟᱹᱞᱤᱧ ᱫᱚ ᱚᱱᱠᱟ ᱫᱚ ᱪᱤᱠᱤ ᱫᱚ ᱵᱟᱹᱞᱤᱧ ᱦᱟᱛᱟᱣ ᱟᱠᱟᱫᱟ ᱟᱫᱚ ᱢᱟᱱᱮ ᱮ ᱱᱚᱝᱠᱟ ᱢᱮᱞᱟ ᱠᱚᱨᱮ ᱵᱟᱠᱷᱟᱱ ᱱᱚ ᱵᱳᱭ ᱫᱚᱠᱟᱱ ᱠᱷᱚᱱ ᱢᱟᱱᱮ ᱪᱤᱠᱤ ᱵᱳᱭ ᱫᱚᱞᱤᱧ ᱦᱟ ᱦᱟᱛᱟᱣ ᱟᱹᱜᱩ ᱠᱮᱫᱟ ᱦᱟᱛᱟᱣ ᱫᱚ ᱟᱫᱚ ᱟᱹᱞᱤᱧ ᱫᱚ ᱤᱭᱟᱹ ᱥᱩᱢᱩᱝ ᱞᱤᱧ ᱵᱟᱰᱟᱭᱟ ᱱᱚᱝᱠᱟ ᱮ ᱯᱟᱲᱦᱟᱣ ᱫᱚᱞᱤᱧ ᱯᱟᱲᱦᱟᱣ ᱫᱟᱲᱮᱭᱟᱜᱼᱟ ᱟᱫᱚ ᱢᱟᱱᱮ ᱦᱮᱸ ᱠᱟᱹᱴᱤᱡ ᱥᱚᱢᱚᱭ ᱞᱟᱜᱟᱜᱼᱟ ᱠᱟᱹᱴᱤᱡ
ᱦᱩᱸ ᱟ ᱯᱳᱭᱞᱳ ᱯᱚᱭᱞᱳ ᱥᱚᱢᱚᱭ ᱞᱟᱜᱟᱭᱟ ᱛᱚ ᱟᱫᱚ ᱟᱸᱡᱚᱢ ᱵᱤᱱ ᱫᱤᱱᱟᱹᱢ ᱡᱩᱫᱤ ᱵᱤᱱ ᱯᱟᱲᱦᱟᱣ ᱤᱫᱤᱭᱟ ᱛᱟᱦᱚᱞᱮ ᱩᱱᱫᱚ ᱴᱷᱤᱠᱜᱮᱭᱟ
ᱦᱳᱭ ᱟᱫᱚ ᱚᱱᱮ ᱟᱹᱞᱤᱧ ᱫᱚ ᱵᱟᱲᱟᱭ ᱫᱚᱞᱤᱧ ᱵᱟᱲᱟᱭᱟ ᱢᱟᱱᱮ ᱟᱫᱚ ᱱᱚᱜᱼᱚᱭ ᱢᱩᱸ ᱴᱩᱰᱟᱹᱜ ᱜᱟ. ᱦᱞᱟᱹ ᱴᱩᱰᱟᱹᱜ ᱨᱮᱞᱟ ᱯᱷᱟᱨᱠᱟ ᱚᱦᱚᱫ ᱡᱟᱦᱟᱸᱴᱟᱜ ᱢᱮᱱᱟᱜ ᱟᱠᱟᱫ ᱛᱟᱵᱚᱱᱟ
ᱦᱚᱸ ᱦᱸᱚ
ᱦᱮᱸ ᱚᱱᱮ ᱚᱱᱟᱴᱟᱜ ᱢᱟᱱᱮ ᱦᱚᱸ ᱚ ᱚᱠᱟ ᱚᱠᱟ ᱡᱟᱭᱜᱟ ᱨᱮ ᱢᱟᱱᱮ ᱞᱟᱜᱟᱣᱜᱼᱟ ᱚᱱᱮ ᱚᱱᱟᱴᱟᱜ ᱢᱟᱱᱮ ᱴᱷᱤᱠ ᱢᱚᱛᱚ ᱵᱟᱞᱤᱧ ᱤᱭᱟᱹ ᱫᱟᱲᱮ ᱠᱟᱣᱜ ᱜᱮᱭᱟ ᱵᱟᱞᱤᱧ ᱥᱟᱯ ᱫᱟᱲᱮ ᱟᱠᱟᱣᱫᱟ
ᱵᱟᱝ ᱟᱫᱚ ᱡᱩᱫᱤ ᱫᱤᱱᱟᱹᱢ ᱡᱩᱫᱤᱵᱤᱱ ᱯᱟᱲᱦᱟᱣ ᱤᱫᱤᱭᱟ ᱢᱟᱱᱮ ᱢᱟᱱᱮ ᱵᱩᱡᱷᱟᱹᱣ ᱜᱚᱫ ᱠᱟᱜ ᱟᱵᱤᱱ ᱵᱩᱡᱣ ᱫᱚ ᱦᱚᱲ ᱫᱚ ᱩᱱᱟᱹᱜ ᱫᱚ ᱠᱩᱞᱤ ᱛᱚ ᱵᱟᱝ ᱞᱟᱜᱟᱜ ᱛᱟᱵᱤᱱᱟᱜ ᱠᱷᱟᱱ
ᱟᱪᱪᱷᱟ ᱟᱪᱪᱷᱟ
ᱟᱞᱤᱧ ᱦᱟᱸᱜ ᱠᱷᱟᱱ ᱟᱵᱤᱱ ᱞᱮ ᱯᱩᱭᱞᱩ ᱯᱩᱭᱞᱩ ᱛᱚᱠᱷᱚᱱ ᱫᱚ ᱵᱟᱞᱮ ᱵ ᱰᱟᱠᱛ
ᱵᱟᱝᱜᱮ ᱜᱚᱝᱠᱮ ᱟᱹᱞᱤᱧ ᱫᱚ ᱢᱟᱱᱮ ᱡᱚᱠᱷᱚᱱ ᱜᱤᱫᱽᱨᱟᱹ ᱩᱛᱟᱹᱨ ᱞᱤᱧ ᱛᱟᱦᱮᱸ ᱠᱟᱱᱟ ᱡᱚᱠᱷᱚᱱ ᱯᱨᱟᱭᱢᱟᱨᱤ ᱨᱮᱵᱚᱱ ᱯᱟᱲᱦᱟᱜ ᱛᱟᱦᱮᱸ ᱫᱚ
ᱦᱩᱸ ᱦᱩᱸ
ᱦᱮᱸ ᱩᱱᱥᱚᱢᱚᱭ ᱫᱚ ᱢᱟᱱᱮ ᱟᱹᱞᱤᱧ ᱫᱚ ᱢᱤᱫᱴᱟᱝ ᱵᱟᱨᱭᱟ ᱠᱮᱞᱟᱥ ᱢᱟᱱᱮ ᱪᱤᱠᱤ ᱛᱮᱜᱮᱞᱤᱧ ᱯᱟᱲᱦᱟᱣ ᱟᱠᱟᱱᱟ ᱤᱱᱟᱹ ᱯᱚᱨᱮ ᱛᱟᱨᱯᱚᱨᱮ ᱟᱫᱚ ᱚᱱᱠᱟ ᱢᱟᱱᱮ ᱡᱟᱦᱟᱸ ᱟᱨ ᱞᱤᱧ ᱯᱟᱲᱦᱟᱜ ᱠᱟᱱ ᱛᱟᱦᱮᱸᱱᱟ ᱯᱨᱟᱭᱢᱟᱨᱤ ᱨᱮ ᱚᱸᱰᱮ ᱢᱟᱱᱮ ᱚᱱᱠᱟ ᱪᱤᱠᱤ ᱨᱮᱱᱟᱜ᱾ ᱢᱟᱱᱮ ᱢᱟᱥᱴᱟᱨ ᱵᱟᱠᱚ ᱧᱟᱢ ᱞᱮᱱᱟ ᱟᱫᱚ ᱩᱱᱤ ᱡᱟᱦᱟᱸ ᱢᱟᱥᱴᱟᱨ ᱴᱷᱮᱡ ᱯᱟᱲᱦᱟᱣ ᱞᱮᱫ ᱛᱟᱦᱮᱸᱱᱟ ᱩᱱᱤ ᱢᱟᱥ ᱜᱚᱛᱚᱭᱱᱟᱭ ᱚᱱᱟ ᱠᱷᱟᱹᱛᱤᱨ ᱚᱱᱠᱟ ᱪᱤᱠᱤ ᱯᱟᱲᱦᱟᱣ ᱵᱟᱝ ᱦᱩᱭ ᱞᱮᱱ ᱛᱟᱦᱮᱸ ᱟᱫᱚ ᱢᱟᱱᱮ ᱵᱟᱝᱞᱟ ᱢᱤᱰᱤᱭᱟᱢ ᱛᱮᱜᱮᱞᱤᱧ ᱯᱟᱲᱦᱟᱜ ᱠᱟᱱ ᱛᱟᱦᱮᱸᱫ ᱛᱟᱯᱚᱨᱮ ᱟᱫᱚ ᱢᱟᱱᱮ ᱚᱱᱮ ᱡᱟᱦᱟᱸ ᱯᱨᱚᱛᱷᱚᱢ ᱨᱮ ᱯᱟᱲᱦᱟᱣ ᱥᱮ ᱚᱱᱟ ᱫᱚ ᱩᱭᱦᱟᱹᱨ ᱛᱟᱦᱮᱱ ᱜᱮᱭᱟ ᱛᱚ
ᱦᱩᱸ ᱦᱩᱸ ᱵ ᱛᱟᱱ ᱜᱮᱭᱟ
ᱟᱫᱚ ᱢᱟᱱᱮ ᱱᱚᱜᱼᱚᱭ ᱟᱫᱚ ᱮᱭᱤᱪ ᱮᱥ ᱯᱚᱨᱮ ᱠᱷᱚᱱ ᱢᱟᱱᱮ ᱚᱱᱮ ᱡᱟᱦᱟᱸ ᱯᱮ ᱢᱟᱥ ᱪᱷᱩᱴᱤ ᱧᱟᱢᱚᱜᱼᱟ ᱚᱱᱟ